ᱦᱮᱞᱳ
ᱡᱚᱦᱟᱨ ᱜᱮ ᱦᱮᱸ ᱡᱚᱦᱟᱨ ᱜᱮ ᱪᱮᱫ ᱠᱚᱵᱮᱱ ᱪᱮᱠᱟ ᱵᱟᱲᱟᱭᱮᱜ ᱠᱟᱱᱟ
ᱟᱨ ᱱᱚᱜᱼᱚᱭ ᱪᱮᱫᱦᱚᱸ ᱵᱟᱝ-ᱟ ᱚᱲᱟᱜ ᱠᱚᱨᱮ ᱜᱮ
ᱚᱱᱛᱮᱱᱟᱜ ᱥᱮᱨᱢᱟ ᱠᱚ ᱢᱳᱥᱚᱢ ᱠᱚᱫᱚ ᱪᱮᱫᱞᱮᱠᱟ ᱧᱮᱞᱚᱜ ᱠᱟᱱᱟ
ᱛᱮᱦᱮᱧ ᱢᱟ ᱟᱹᱰᱤ ᱜᱚᱨᱚᱢ ᱜᱮ ᱵᱩᱡᱷᱟᱹᱜ ᱠᱟᱱᱟ ᱥᱤᱛᱩᱝ ᱢᱟ ᱠᱚᱢ ᱜᱮᱭᱟ ᱢᱮᱱᱠᱷᱟᱱ ᱜᱚᱨᱚᱢ ᱵᱩᱡᱷᱟᱹᱜ ᱠᱟᱱᱟ
ᱚᱸ ᱟᱞᱮ ᱱᱚᱛᱮ ᱢᱟᱭ ᱫᱟᱜ ᱮ ᱡᱟᱹᱲᱤ ᱞᱮ ᱞᱟᱹᱜᱤᱫ ᱨᱤᱢᱤᱞᱮ ᱥᱟᱡᱟᱣ ᱟᱠᱟᱫᱟᱭ ᱟᱨ ᱩᱱᱟᱹᱜ ᱫᱚ ᱜᱚᱨᱚᱢ ᱵᱟᱝ ᱵᱩᱡᱷᱟᱹᱜ ᱠᱟᱱᱟ ᱦᱚᱭ ᱵᱟᱲᱟᱭᱮᱫ ᱠᱟᱱ ᱛᱮ᱾
ᱱᱚᱛᱮ ᱟᱹᱰᱤ ᱜᱚᱨᱚᱢ ᱜᱮ ᱵᱩᱡᱷᱟᱹᱜ ᱠᱟᱱᱟ ᱵᱟᱹᱫᱽ ᱨᱮ ᱦᱚᱲ ᱪᱤᱠᱟᱹ ᱛᱮᱠᱚ ᱠᱟᱹᱢᱤ ᱠᱟᱱᱟ ᱚᱱᱟᱜᱮ᱾
ᱦᱮᱸ ᱦᱩᱲᱩ ᱠᱚ ᱨᱚᱦᱚᱭ ᱵᱟᱲᱟ ᱦᱩᱭ ᱱᱟ ᱥᱮ ᱵᱟᱝ ᱚᱱᱛᱮ ᱫᱚ
ᱟᱫᱚ ᱚᱱᱟ ᱥᱚᱲᱟ ᱨᱮ ᱚᱱᱟ ᱠᱚᱨᱮ ᱫᱚ ᱜᱟᱱᱚᱜ ᱠᱟᱱ ᱜᱮᱭᱟ ᱢᱤᱫ ᱵᱟᱨ ᱠᱚ ᱨᱚᱦᱚᱭᱮᱫ ᱜᱮᱭᱟ
ᱟᱨ ᱟᱯᱮ ᱠᱚᱫᱚ ᱯᱮ ᱨᱚᱦᱚᱭ ᱥᱟᱹᱛ ᱠᱮᱫᱟ ᱥᱮ ᱵᱟᱝ-ᱟ
ᱟᱯᱮ ᱟᱹᱣᱨᱤᱞᱮ ᱨᱚᱦᱚᱭᱟ
ᱚ ᱛᱟᱦᱚᱞᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ ᱱᱤᱛᱚᱝ ᱫᱚ
ᱱᱤᱛᱚᱜ ᱱᱚᱜᱼᱚᱭ ᱚᱲᱟᱜ ᱠᱚᱨᱮ ᱚᱱᱠᱟ ᱠᱟᱹᱢᱤ ᱵᱟᱲᱟ ᱫᱚ ᱪᱮᱫ ᱦᱚᱸ
ᱚ
ᱟᱯᱮ ᱚᱱᱛᱮ ᱦᱩᱲᱩ ᱠᱚ ᱨᱚᱦᱚᱭᱮᱫᱟ
ᱟᱨ ᱛᱤᱱᱟᱹᱜ ᱴᱟ
ᱟᱞᱮ ᱱᱚᱛᱮ ᱫᱚ ᱦᱳᱲᱩ ᱠᱚ ᱨᱚᱦᱚᱭ ᱵᱟᱲᱟ ᱫᱚ ᱦᱩᱭ ᱵᱟᱲᱟ ᱥᱟᱹᱛ ᱟᱠᱟᱱᱟ ᱞᱟᱦᱟ ᱠᱷᱚᱱᱜᱤ ᱫᱟᱜ ᱞᱮᱠᱟᱱ
ᱟᱨ ᱱᱤᱛᱚᱜ ᱠᱚ ᱫᱚ ᱚᱲᱟᱜ ᱨᱮᱜᱮ ᱢᱮᱱᱟᱜ ᱟᱨ ᱛᱤᱦᱤᱧ ᱫᱚ ᱪᱷᱩᱴᱤ ᱫᱤᱱ ᱦᱚᱸ ᱠᱟᱱᱟ ᱥᱮ ᱨᱚᱵᱤᱵᱟᱨ ᱠᱟᱱ ᱞᱟᱹᱜᱤᱫ ᱛᱮᱫᱚ ᱫᱤᱱ ᱫᱚ ᱵᱟᱜᱟᱱ ᱠᱚ ᱪᱟᱞᱟᱣ ᱵᱟᱝ ᱦᱩᱭ ᱠᱟᱱᱟ
ᱤᱧ ᱫᱚ ᱚᱲᱟ ᱠᱚᱨᱮ ᱜᱮ
ᱟᱨ ᱛᱚᱵᱮ ᱟᱯᱮ ᱚᱱᱛᱮ ᱫᱚ ᱪᱮᱫ ᱠᱚ ᱫᱟᱨᱮ ᱢᱮᱱᱟᱜ ᱟᱠᱟᱫᱟ
ᱫᱟᱨᱮ ᱢᱟ ᱱᱚᱜᱼᱚᱭ ᱤᱭᱟᱹ ᱠᱚ ᱡᱚᱛᱚ ᱫᱟᱨᱮᱜᱮ ᱢᱮᱱᱟᱜ ᱜᱮᱭᱟ ᱡᱚᱛᱚ ᱞᱮᱠᱟᱱ ᱠᱚᱜᱮ ᱱᱚᱛᱮ ᱰᱷᱮᱨ ᱫᱚ ᱤᱭᱟᱹ ᱢᱮᱱᱟᱜᱼᱟ ᱢᱟᱫᱽ ᱢᱟᱫᱽ ᱫᱟᱨᱮ ᱢᱮᱱᱟᱜᱼᱟ ᱱᱚᱛᱮ ᱤᱭᱟᱹ ᱫᱟᱨᱮ ᱠᱚᱨᱮ ᱫᱚ
ᱛᱚᱵᱮ ᱚᱱᱛᱮ ᱫᱚ ᱵᱩᱨᱩ ᱢᱟᱜ ᱠᱟᱱᱟ ᱥᱮ ᱤᱭᱟᱹ ᱢᱟᱜ ᱠᱟᱱᱟ ᱯᱟᱛᱞᱟ ᱵᱟᱞᱟ
ᱱᱚᱜᱼᱚᱭ ᱵᱩᱨᱩ ᱢᱟᱫᱽ ᱫᱚ ᱵᱟᱝᱼᱟ ᱱᱚᱜᱼᱚᱭ ᱤᱭᱟᱹ ᱢᱟᱫᱽ ᱜᱮ ᱡᱟ ᱚᱲᱟᱜ ᱠᱚᱨᱮ ᱠᱚ ᱤᱭᱟᱹ ᱞᱟᱜᱟᱣ ᱫᱚᱠᱚ ᱵᱩᱲᱩ ᱵᱩ ᱵᱩᱨᱩ ᱢᱟᱜ ᱢᱟ ᱞᱟᱴᱟ ᱦᱩᱭᱩᱜᱼᱟ ᱚᱱᱟ ᱫᱚ ᱞᱟᱴᱟ ᱫᱚ ᱵᱟᱭ ᱦᱩᱭᱩᱜᱼᱟ ᱚᱱᱟ ᱢᱟ ᱢᱮᱱᱟᱜ ᱜᱮᱭᱟ ᱢᱮᱱᱠᱷᱟᱱ ᱩᱱᱟᱹᱜ ᱫᱚ ᱵᱟᱝᱼᱟ ᱠᱚᱢ ᱜᱮ
ᱟᱞᱮ ᱥᱮᱫ ᱫᱚ ᱟᱹᱰᱤ ᱡᱟᱹᱥᱛᱤ ᱜᱮ ᱢᱮᱱᱟᱜ ᱠᱟᱫᱟ ᱚᱝᱠᱟᱱᱟᱜ ᱢᱟᱜ ᱫᱚ ᱟᱨ ᱚᱲᱟᱜ ᱠᱚᱨᱮ ᱡᱮᱴᱟ ᱢᱟᱜ ᱠᱚ ᱞᱟᱜᱟᱣᱮᱫ ᱠᱟᱱᱟ ᱤᱭᱟᱹ ᱠᱚ ᱵᱟᱠᱷᱨᱟ ᱛᱮ ᱚᱣᱟᱞ ᱨᱮ ᱵᱤᱜ ᱵᱟᱠᱷᱨᱟ ᱛᱮᱫᱚ ᱚᱱᱟ ᱠᱚᱫᱚ ᱠᱤᱨᱤᱝ ᱠᱟᱛᱮ ᱟᱹᱜᱩᱭ ᱦᱩᱭᱩᱜ ᱠᱟᱱᱟ ᱚᱱᱟ ᱠᱚᱫᱚ
ᱚ
ᱟᱞᱮ ᱱᱚᱛᱮ ᱫᱚ ᱚᱱᱟ ᱢᱟᱫᱽ ᱜᱮ ᱱᱚᱛᱮ ᱠᱷᱚᱡᱟ ᱜᱮᱛᱚ ᱰᱷᱮᱨᱮ ᱪᱟᱞᱟᱜᱼᱟ ᱡᱟᱹᱥᱛᱤ ᱦᱮᱸ
ᱦᱮᱸ ᱦᱮᱸ ᱦᱮᱸ ᱚᱱᱟ ᱦᱚᱸ ᱢᱤᱜᱴᱮᱜ ᱢᱟᱜ ᱨᱮᱭᱟᱜ ᱫᱟᱢ ᱢᱤᱜᱥᱳ ᱴᱟᱠᱟ
ᱚ ᱱᱚᱸᱰᱮ ᱤᱭᱟᱹ ᱠᱷᱚᱡᱟᱜ ᱠᱚ ᱦᱟᱛᱟᱣᱟ ᱡᱟᱦᱟ ᱡᱚᱛᱚ ᱠᱷᱚᱡᱟᱜ ᱢᱳᱴᱟ ᱵᱟᱞᱟ ᱢᱟᱱᱮ ᱡᱚᱛᱚ ᱮᱠ ᱱᱚᱢᱵᱚᱨ ᱵᱟᱞᱟ ᱟᱥᱤ ᱴᱟᱠᱟ ᱟᱨ ᱥᱳᱛᱛᱳᱨ ᱟᱥᱤ ᱴᱟᱠᱟ ᱠᱚ ᱦᱟᱛᱟᱣᱟ
ᱟᱞᱮ ᱫᱚ ᱢᱟᱛ ᱨᱮᱭᱟᱜ ᱫᱟᱢ ᱫᱚ ᱦᱮᱸ ᱰᱷᱤᱨ ᱜᱮᱭᱟ ᱱᱚᱛᱮ ᱠᱚᱫᱚ ᱢᱟᱜ ᱠᱚ ᱨᱮᱭᱟᱜ ᱫᱟᱢ ᱫᱚ
ᱛᱚᱵᱮ ᱟᱯᱮ ᱚᱱᱛᱮ ᱫᱚ ᱨᱟᱱ ᱠᱚ ᱫᱟᱨᱮ ᱫᱚ ᱢᱮᱱᱟᱜ ᱟᱥᱮ ᱵᱟᱝ?
ᱪᱮᱫ
ᱨᱟᱱ ᱨᱮᱠᱚ ᱵᱮᱣᱦᱟᱨᱟ ᱚᱝᱠᱟᱱ ᱨᱟᱱ ᱫᱟᱨᱤ ᱠᱩ ᱢᱮᱱᱟᱜ ᱠᱟᱫᱟ ᱥᱮ ᱵᱟᱝ ᱟᱯᱮ ᱥᱮᱜ
ᱚᱱᱠᱟᱱ ᱠᱚᱫᱚ ᱟᱫᱚ ᱨᱟᱱ ᱢᱟ ᱡᱚᱛᱚ ᱜᱮ ᱡᱟᱦᱟᱭ ᱠᱚ ᱴᱷᱤᱠᱟᱹᱭᱟ ᱚᱱᱟ ᱡᱷᱚᱛᱚ ᱠᱚ ᱨᱟᱱᱟ ᱵᱟᱝ ᱠᱷᱟᱱ ᱛᱚ ᱵᱟᱲᱟᱭ ᱞᱮᱠᱷᱟᱱ ᱢᱟ ᱨᱟᱱ ᱜᱮ ᱵᱟᱝ ᱠᱷᱟᱱ ᱫᱚ ᱵᱟᱝᱼᱟ, ᱢᱮᱱᱟᱜ ᱫᱚ ᱢᱮᱱᱟᱜ ᱜᱮᱭᱟ
ᱛᱚᱵᱮ ᱟᱯᱮ ᱚᱱᱛᱮ ᱫᱚ ᱦᱟᱛᱡᱚᱲᱟ ᱨᱟᱱ ᱠᱚᱫᱚ ᱢᱮᱱᱟᱜ ᱟᱥᱮ ᱵᱟᱝ
ᱦᱟᱲ ᱡᱚᱲᱟ ᱢᱮᱱᱟᱜ ᱫᱚ ᱢᱮᱱᱟᱜ ᱜᱮᱭᱟ ᱩᱱᱟᱹᱜ ᱫᱚ ᱵᱟᱝᱼᱟ
ᱟᱪᱪᱷᱟ ᱟᱯᱮ ᱥᱮᱫ ᱚᱱᱛᱮ ᱨᱮ ᱯᱮᱭᱟ ᱥᱤᱨ ᱵᱟᱞᱟ ᱦᱟᱛᱡᱚᱲᱟ ᱢᱮᱱᱟᱜ ᱟᱥᱮ ᱯᱚᱱᱭᱟ ᱥᱤᱨ ᱵᱟᱞᱟ
ᱟᱫᱚ ᱩᱱᱟᱹᱜ ᱵᱮᱥᱴᱷᱤᱠ ᱟᱹᱞᱤᱧ ᱵᱟᱹᱞᱤᱧ ᱧᱮᱞ ᱟᱠᱟᱫᱟ
ᱱᱚᱸᱰᱮ ᱫᱚ ᱯᱩᱱᱭᱟ ᱥᱤᱨ ᱵᱟᱞᱟ ᱢᱮᱱᱟᱜ ᱟᱠᱟᱫᱟ ᱚᱲᱟᱜ ᱨᱮᱞᱮ ᱞᱟᱜᱟᱣ ᱠᱟᱱᱟ ᱞᱟᱜᱟᱣ ᱠᱟᱫᱟᱞᱮ ᱟᱫᱚ ᱚᱱᱟ ᱠᱚ ᱡᱤᱱᱤᱥ ᱫᱚ ᱵᱟᱠᱚ ᱨᱚᱦᱚᱭᱟ ᱵᱚᱞᱮ ᱚᱱᱟ ᱫᱚ ᱪᱟᱯᱟ ᱜᱤᱰᱤ ᱠᱟᱜ ᱦᱩᱭᱩᱜᱼᱟ ᱵᱟᱠᱷᱟᱡ ᱫᱚ ᱚᱱᱮ ᱚᱲᱟᱜ ᱠᱚᱨᱮ ᱡᱩᱫᱤ ᱢᱤᱦᱩ ᱢᱮᱨᱚᱢ ᱠᱚᱠᱚ ᱛᱟᱦᱮᱱ ᱛᱟᱢ ᱠᱷᱟᱡ ᱫᱚ ᱠᱟᱛᱷᱟᱭ ᱠᱚ ᱜᱩᱡᱩᱜᱼᱟ ᱨᱚᱦᱚᱭ ᱠᱷᱟᱡ ᱮᱢ
ᱚᱱᱟ ᱤᱛᱟᱹ ᱫᱚ ᱡᱟᱹᱥᱛᱤ ᱫᱚ ᱚᱱᱟ ᱠᱚᱫᱚ ᱵᱟᱠᱚ ᱨᱚᱦᱚᱭ ᱜᱮᱭᱟ
ᱟᱫᱚ ᱚᱱᱟ ᱱᱟᱹᱲᱤ ᱡᱤᱱᱤᱥ ᱠᱟᱱᱟ ᱚᱠᱟᱨᱮ ᱪᱟᱯᱟᱜᱤᱰᱤ ᱤᱭᱟᱹ ᱞᱮᱠᱷᱟᱱ ᱦᱚᱸ
ᱡᱟᱦᱟᱸ ᱨᱮᱜᱮ ᱡᱤᱣᱮᱫᱚᱜ-ᱟ ᱚᱱᱟ ᱫᱚ ᱦᱮᱸ ᱟᱫᱚ ᱟᱫᱚᱢ ᱠᱚᱫᱚ ᱵᱟᱝ ᱵᱟᱰᱟᱭ ᱠᱷᱟᱹᱛᱤᱨ ᱛᱮᱠᱚ ᱨᱚᱦᱚᱭ ᱠᱮᱭᱟ ᱠᱚ ᱥᱮ
ᱚᱱᱟ ᱠᱷᱟᱹᱛᱤᱨ ᱛᱮ ᱵᱟᱰᱟᱭ ᱡᱚᱝ ᱦᱚᱸ ᱫᱚᱨᱠᱟᱨ ᱜᱮᱭᱟ ᱟᱨ ᱟᱯᱮ ᱥᱮᱫ ᱛᱮᱯᱮ ᱰᱟᱦᱟᱨ ᱵᱮᱵᱚᱥᱼᱼ ᱛᱟ ᱠᱚᱫᱚ ᱪᱮᱫ ᱞᱮᱠᱟ ᱢᱮᱱᱟᱜ ᱟᱠᱟᱫᱟ?
ᱰᱟᱦᱟᱨ ᱵᱮᱵᱚᱥᱛᱷᱟ ᱫᱚ ᱢᱮᱱᱟᱜ ᱜᱮᱭᱟ ᱰᱟᱦᱟᱨ
ᱟᱨ ᱫᱚᱠᱟᱱ ᱠᱚᱦᱚᱸ ᱥᱳᱨ ᱥᱳᱨ ᱜᱮ ᱛᱟᱯᱮᱭᱟ?
ᱦᱳᱭ ᱚᱱᱟ ᱤᱭᱟᱹ ᱫᱚᱠᱟᱱ ᱠᱚ ᱰᱟᱦᱟᱨ ᱠᱷᱚᱱᱟᱜ ᱵᱮᱵᱚᱥᱛᱟ ᱢᱮᱱᱟᱜ ᱜᱮᱭᱟ ᱤᱭᱟᱹ ᱦᱚᱸ ᱴᱨᱮᱹᱱ ᱴᱨᱮᱹᱱ ᱞᱟᱭᱤᱱ ᱦᱚᱸ ᱢᱮᱱᱟᱜ ᱜᱮᱭᱟ ᱢᱮᱠᱥᱤᱢᱟᱢ ᱥᱟᱛ ᱟᱴ ᱠᱤᱞᱳᱢᱤᱴᱟᱨ ᱥᱟᱺᱜᱤᱧ ᱨᱮ
ᱦᱮᱸ ᱦᱮᱸ ᱟᱞᱮ ᱱᱚᱛᱮ ᱫᱚ ᱟᱹᱰᱤ ᱥᱟᱺᱜᱤᱧ ᱨᱮ ᱢᱮᱱᱟᱜ ᱟᱠᱟᱫᱟ ᱵᱟᱥ ᱞᱟᱹᱜᱤᱫ ᱛᱮᱫᱚ ᱥᱩᱨ ᱜᱮᱭᱟ ᱟᱨᱠᱷᱟᱱ ᱫᱚ ᱴᱨᱮᱱ ᱞᱟᱹᱜᱤᱫ ᱛᱮ ᱟᱹᱰᱤ ᱥᱟᱺᱜᱤᱧ ᱨᱮ ᱪᱟᱞᱟᱜ ᱦᱳᱭᱳᱜ ᱛᱟᱞᱮᱭᱟ ᱚᱱᱟᱛᱮ ᱟᱫᱚ ᱡᱟᱹᱥᱛᱤ ᱫᱚ ᱴᱨᱮᱹᱱ ᱠᱚᱨᱮ ᱫᱚ ᱚᱱᱟ ᱵᱟᱞᱮ ᱫᱮᱡᱚᱜ ᱜᱮᱭᱟᱞᱮ
ᱟᱯᱮᱫᱚ ᱚᱠᱟ ᱤᱭᱟᱹ
ᱟᱞᱮ ᱦᱮᱸ ᱵᱮᱝᱜᱚᱞ ᱨᱮᱱ ᱟᱨ ᱟᱯᱮ ᱫᱚ
ᱟᱰᱮ ᱡᱷᱟᱲᱠᱷᱚᱸᱰ
ᱟᱹᱰᱤ ᱢᱚᱸᱡᱽ ᱛᱟᱦᱚᱞᱮ ᱢᱟ ᱟᱯᱮ ᱥᱮᱫ ᱚᱱᱛᱮ ᱢᱟ ᱛᱮ ᱵᱩᱨᱩ ᱠᱚ ᱢᱮᱱᱟᱜ ᱠᱟᱫᱟ ᱧᱮᱞ ᱡᱚᱝ ᱞᱮᱠᱟᱱ ᱡᱟᱭᱜᱟ ᱠᱚ ᱢᱮᱱᱟᱜᱼᱟ
ᱵᱟᱝᱟ ᱟᱞᱮ ᱱᱚᱛᱮ ᱫᱚ ᱩᱱᱟᱹᱜ ᱵᱩᱨᱩ ᱠᱚᱫᱚ ᱵᱟᱹᱱᱩᱜᱼᱟ ᱥᱟᱺᱜᱤᱧ ᱧᱚᱜ ᱚᱥᱟ ᱨᱮᱜᱮ ᱢᱮᱱᱟᱜᱼᱟ
ᱦᱮ ᱦᱮᱸ
ᱦᱮᱞᱚᱝ ᱤᱭᱮ ᱜᱮ ᱵᱮᱝᱜᱚᱞ ᱵᱚᱰᱟᱨ ᱜᱮ ᱱᱚᱛᱮ ᱡᱷᱟᱲᱜᱨᱟᱢ ᱡᱮᱞᱟ ᱫᱚ ᱥᱩᱨᱩᱜ ᱜᱮᱭᱟᱞᱮ
ᱦᱮᱸ ᱦᱮᱸ ᱦᱮᱸ ᱟᱞᱮ ᱫᱚ ᱵᱟᱝᱞᱟᱫᱮᱥ ᱵᱚᱰᱟᱨ ᱯᱷᱮᱸᱰ ᱨᱮ ᱢᱮᱱᱟᱜ ᱠᱟᱫ ᱞᱮᱭᱟ ᱟᱞᱮᱥᱮᱫ ᱧᱮᱞ ᱡᱚᱝ ᱞᱮᱠᱟᱱ ᱡᱟᱭᱜᱟ ᱦᱚᱸ ᱢᱮᱱᱟᱜ ᱟᱠᱟᱱᱟ ᱟᱫᱚ ᱟᱯᱮ ᱞᱮᱠᱟ ᱟᱯᱮᱥᱮᱫ ᱫᱚ ᱟᱨᱦᱚᱸ ᱢᱚᱡᱽ ᱧᱚᱜ ᱢᱮᱱᱟᱜᱼᱟ ᱠᱟᱨᱚᱱ ᱟᱞᱮ ᱱᱚᱰᱮ ᱢᱟ ᱵᱩᱨᱩ ᱢᱟ ᱵᱟᱹᱱᱩᱜᱼᱟ ᱵᱩᱨᱩ ᱠᱚᱫᱚ
ᱟᱞᱮ ᱱᱚᱛᱚ ᱵᱩᱨᱩ ᱫᱚ ᱢᱮᱱᱟᱜ ᱜᱮᱭᱟ ᱟᱞᱮ ᱱᱚᱣᱟ ᱮᱨᱤᱭᱟ ᱨᱮᱫᱚ ᱵᱟᱹᱱᱩᱜᱼᱟ ᱠᱤᱪᱷᱩ ᱥᱟᱺᱜᱤᱧ ᱪᱟᱞᱟᱜ ᱦᱩᱭᱩᱜᱼᱟ
ᱛᱟᱦᱚᱸ ᱟᱯᱮ ᱥᱮᱫ ᱢᱟ ᱢᱮᱱᱟᱜ ᱟᱠᱟᱫ ᱪᱮᱫ?
ᱵᱩᱨᱩ ᱵᱚᱸᱜᱟ ᱯᱮ ᱟᱸᱡᱚᱢ ᱟᱠᱟᱫᱟ ᱥᱮ ᱵᱟᱝᱟ
ᱟᱸᱡᱚᱢ ᱜᱮ ᱠᱤᱪᱷᱩ ᱫᱤᱱ ᱞᱟᱦᱟᱮ ᱠᱟᱛᱷᱟ ᱜᱮ ᱦᱩᱭ ᱵᱟᱲᱟᱭᱮᱱᱟ ᱥᱮ ᱪᱮᱫ
ᱦᱳᱭ ᱱᱤᱭᱟᱹ ᱪᱟᱨ ᱯᱟᱸᱪ ᱛᱟᱹᱨᱤᱠᱷ ᱦᱩᱭᱱᱟ
ᱛᱚᱵᱮ ᱪᱮᱫ ᱞᱮᱠᱟᱯᱮ ᱢᱟᱱᱟᱣ ᱵᱟᱲᱟ ᱠᱮᱫᱟ ᱠᱟᱨᱚᱱ ᱟᱞᱮ ᱱᱚᱛᱮ ᱢᱟ ᱵᱟᱝᱠᱚ ᱢᱟᱱᱟᱣᱮᱫ ᱠᱟᱱ ᱤᱭᱟᱹᱛᱮ ᱵᱟᱞᱮ ᱪᱟᱞᱟᱣ ᱵᱟᱲᱟᱣᱟ ᱟᱫᱚ ᱟᱯᱮ ᱥᱮᱱᱟᱜ ᱜᱮ ᱟᱸᱡᱚᱢ ᱦᱩᱭᱩᱜᱚᱜᱼᱟ ᱪᱮᱫ ᱞᱮᱠᱟ ᱵᱟᱝᱠᱚ ᱢᱟᱱᱟᱣᱮᱫ ᱠᱟᱱ ᱦᱮᱸ ᱦᱮᱸ ᱛᱚᱵᱮ ᱪᱮᱫ ᱞᱮᱠᱟᱯᱮ ᱢᱟᱱᱟᱣ ᱵᱟᱲᱟᱭᱮᱫ ᱠᱟᱱᱟ ᱚᱱᱟ ᱠᱚᱫᱚ ᱵᱩᱨᱩ ᱵᱚᱸᱜᱟ ᱫᱚ
ᱟᱫᱚ ᱵᱮᱥ ᱜᱮ
ᱟᱹᱰᱤ ᱟᱭᱢᱟ ᱜᱟᱱ ᱦᱚᱲ ᱛᱚᱵᱮ ᱡᱟᱣᱨᱟ ᱦᱩᱭᱩᱜᱚᱜ ᱠᱟᱱ ᱜᱮᱭᱟ?
ᱦᱚ ᱜᱚᱴᱟ ᱤᱭᱟᱹ ᱨᱮᱱ ᱠᱚ ᱦᱮᱡᱱᱟ ᱡᱟᱹᱥᱛᱤ ᱠᱟᱛᱮ ᱚᱱᱟ ᱵᱮᱝᱜᱚᱞ ᱩᱳᱲᱤᱥᱥᱟ ᱚᱱᱛᱮᱱ ᱠᱚᱜᱮ ᱰᱷᱮᱨ ᱠᱚ ᱤᱭᱹᱼᱟ
ᱦᱮᱸ ᱦᱮᱸ ᱦᱮᱸ ᱟᱞᱮ ᱱᱚᱛᱮ ᱫᱚ ᱵᱟᱠᱚ ᱢᱟᱱᱟᱣ ᱵᱟᱲᱟᱭᱮᱫ ᱠᱟᱱᱟ ᱥᱮ ᱚᱱᱟ ᱛᱮ ᱤᱱᱟᱹᱜ ᱵᱟᱰᱟᱭ ᱵᱟᱹᱱᱩᱜᱼᱟ ᱚᱱᱟ ᱠᱚ ᱨᱮᱭᱟᱜ ᱫᱚ ᱟᱸᱡᱚᱢ ᱫᱚ ᱦᱩᱭ ᱟᱠᱟᱱᱟ ᱦᱚᱞᱟ ᱢᱟᱫᱷᱮᱨ ᱠᱤᱪᱷᱩ ᱦᱚᱞᱟ ᱢᱟᱫᱷᱮᱨ ᱜᱮ ᱵᱚᱞᱮ ᱦᱩᱭᱱᱟ ᱟᱫᱚ ᱪᱮᱫ ᱞᱮᱠᱟ ᱵᱟᱝᱠᱚ ᱢᱟᱱᱟᱣ ᱚᱱᱟ ᱦᱚᱸ ᱟᱞᱮ ᱢᱟ ᱵᱟᱞᱮ ᱵᱟᱰᱟᱭ᱾
ᱚᱸᱰᱮ ᱥᱚ ᱥᱚᱱᱤᱵᱟᱨ ᱠᱚ ᱵᱚᱸᱜᱟᱭᱟ ᱡᱟᱦᱟᱸ ᱟᱥᱟᱲ ᱨᱮᱭᱟᱜ ᱯᱮᱭᱟ ᱥᱚᱱᱤᱵᱟᱨ
ᱦᱮᱸ ᱦᱮᱸ
ᱚᱱᱟ ᱯᱮᱭᱟ ᱥᱚᱱᱤᱵᱟᱨ ᱦᱤᱞᱳᱜ ᱜᱮ ᱚᱸᱰᱮ ᱠᱚ ᱵᱚᱸᱜᱟᱭᱟ
ᱚᱱᱟ ᱵᱩᱨᱩ ᱵᱚᱸᱜᱟ ᱟᱨ ᱦᱚᱲ ᱠᱚ ᱪᱟᱞᱟᱜᱼᱟ ᱚᱱᱟ ᱵᱩᱨᱩ ᱫᱮᱡ ᱞᱟᱹᱜᱤᱫ ᱡᱟᱹᱥᱛᱤ ᱠᱟᱨᱛᱮ
ᱦᱮᱸ ᱦᱮᱸ ᱦᱮᱸ
ᱚᱸᱰᱮ ᱢᱮᱨᱚᱢ ᱟᱨᱟᱜ ᱵᱚᱫᱟ ᱠᱚ ᱵᱚᱸᱜᱟ ᱠᱚᱣᱟ ᱠᱚ
ᱦᱮᱸ ᱦᱮᱸ ᱦᱮᱸ ᱥᱤᱢ ᱠᱚᱫᱚ ᱵᱟᱠᱚ ᱵᱚᱸᱜᱟᱭ ᱜᱮᱭᱟ ᱚᱱᱛᱮ ᱫᱚ ᱥᱤᱢ ᱠᱚ ᱥᱮ ᱯᱟᱣᱨᱟ ᱠᱚ
ᱯᱟᱣᱨᱟ ᱠᱚᱫᱚ ᱵᱟᱝ-ᱟ ᱦᱮᱸ ᱢᱮᱨᱚᱢ ᱠᱚ ᱵᱚᱸᱜᱟ
ᱚᱸ ᱠᱟᱨᱚᱱ ᱟᱞᱮ ᱱᱚᱛᱮ ᱫᱚ ᱢᱮᱨᱚᱢ ᱠᱚ ᱛᱮᱫᱚ ᱟᱹᱣᱨᱤᱧ ᱧᱮᱞ ᱵᱟᱲᱟ ᱠᱚᱣᱟ ᱥᱮ ᱡᱟᱹᱥᱛᱤ ᱫᱚ ᱯᱟᱣᱨᱟ ᱛᱮᱞᱮ ᱧᱮᱞᱮᱫ ᱠᱚᱣᱟᱞᱮ ᱱᱚᱛᱮ ᱟᱫᱚ ᱾
ᱯᱤᱭᱟᱹ ᱟᱞᱮ ᱱᱤᱭᱟᱹ ᱠᱤᱪᱷᱩ ᱫᱤᱱ ᱟᱞᱮ ᱠᱤᱪᱷᱩ ᱫᱤᱱ ᱱᱚᱜᱚᱭ ᱦᱩᱭᱱᱟ ᱢᱟᱱᱮ ᱞᱮᱛᱟᱲ ᱟᱠᱟᱱᱟ ᱦᱩᱭ ᱮᱱᱟ ᱚᱱᱟ ᱟᱥᱟᱲ ᱠᱷᱚᱡᱟᱜ ᱟᱥᱟᱲ ᱪᱟᱸᱫᱳ ᱠᱷᱚᱡᱟᱜ ᱛᱚ ᱯᱚᱨᱛᱮᱠ ᱥᱟᱱᱤᱵᱟᱨ ᱟᱨ ᱢᱚᱝᱜᱚᱞ ᱵᱟᱨ ᱜᱚᱴᱟ ᱜᱮ ᱥᱩ ᱥᱩᱨ ᱥᱩᱯᱩᱨ ᱠᱚᱨᱮ ᱫᱚ ᱜᱚᱴᱟᱜᱮ ᱵᱚᱸᱜᱟ ᱤᱭᱟᱹᱜ ᱠᱟᱱᱟ ᱟᱫᱚ ᱡᱚᱛ ᱡᱚᱛᱚ ᱠᱷᱚᱡᱟᱜ ᱢᱟᱨᱟᱝ ᱤᱡ ᱫᱚ ᱚᱱᱟ ᱵᱩᱨᱩ ᱵᱚᱸᱜᱟ ᱜᱮ ᱦᱩᱭᱩᱜᱼᱟ ᱡᱟᱦᱟᱸ ᱠᱟᱱᱦᱟᱹᱭᱥᱚᱨ ᱵᱩᱨᱩ
ᱦᱮᱸ ᱦᱮᱸ ᱦᱮᱸ
ᱟᱨ ᱵᱟᱝᱠᱷᱟᱱ ᱱᱚᱜᱼᱚᱭ ᱪᱷᱚᱴᱟ ᱢᱚᱴᱟ ᱤᱭᱟᱹ ᱠᱚᱫᱚ ᱦᱩᱭᱩᱜ ᱜᱮᱭᱟ᱾ ᱢᱟᱱᱮ ᱱᱤᱭᱟᱹ ᱥᱚᱱᱤᱵᱟᱨ ᱦᱚᱸ ᱦᱩᱭᱮᱱᱟ᱾ ᱚᱱᱟ ᱫᱚ ᱚᱱᱟ ᱤᱭᱟᱹ ᱜᱮ ᱪᱟᱹᱠᱩᱞᱤᱭᱟᱹ ᱠᱷᱚᱡᱟᱜᱼᱼ ᱚᱱᱟᱜ ᱯᱟᱸᱪ ᱪᱷᱚ ᱠᱤᱞᱳᱢᱤᱴᱟᱨ ᱜᱟᱱ ᱦᱟᱱᱛᱮ ᱦᱩᱭᱩᱜᱼᱟ ᱚᱱᱰᱮ ᱠᱷᱚᱲᱤ ᱯᱟᱦᱟᱲᱤ ᱚᱱᱟ ᱦᱚᱸ ᱵᱩᱨᱩ ᱵᱚᱸᱜᱟ ᱤᱱᱟᱹ ᱫᱚᱥᱟᱨ ᱥᱚᱱᱤᱵᱟᱨ ᱚᱱᱜᱚ ᱱᱟ ᱢᱤᱫᱴ ᱥᱚᱱᱤᱵᱟᱨ ᱦᱩᱭᱮᱱᱟ ᱤᱱᱟᱹ ᱯᱚᱨᱮᱱᱟᱜ ᱥᱚᱱᱤᱵᱟᱨ ᱨᱮᱠᱚ ᱵᱚᱸᱜᱟᱭᱟ᱾
ᱦᱮᱸ ᱦᱮᱸ
ᱟᱫᱚ ᱚᱱᱠᱟᱜᱮ ᱢᱟᱱᱮ ᱯᱨᱚᱛᱮᱠ ᱥᱚᱱᱤᱵᱟᱨ ᱤᱭᱟᱹ ᱚᱱᱠᱟ ᱠᱟᱹᱴᱤᱡ ᱠᱟᱹᱴᱤᱡ ᱵᱩᱨᱩ ᱚᱱᱟ ᱢᱟ ᱡᱚᱛᱚ ᱠᱷᱚᱡᱟᱜ ᱥᱮᱬᱟ ᱵᱩᱨᱩ ᱠᱟᱱᱟ ᱱᱚᱛᱮᱱᱟᱜ
ᱡᱟ ᱵᱩᱨᱩ ᱤᱭᱟᱹ ᱠᱟᱱᱟ ᱟᱫᱚ ᱚᱱᱟ ᱡᱟᱦᱟᱸ ᱵᱩᱨᱩ ᱵᱚᱸᱜᱟ ᱚᱸᱰᱮ ᱫᱚ ᱦᱚᱲ ᱚᱱᱟ ᱫᱮᱡ ᱜᱮᱠᱚ ᱪᱟᱞᱟᱜᱼᱟ
ᱦᱮᱸ ᱛᱟᱦᱚᱞᱮ ᱚᱱᱟ ᱨᱮᱫᱚ ᱚᱱᱟ ᱵᱚᱸᱜᱟ ᱨᱮᱫᱚ ᱛᱟᱦᱚᱞᱮ ᱪᱮᱫ ᱵᱤᱥᱚᱭ ᱱᱤᱭᱮᱛᱮ ᱤᱱᱟᱹ ᱜᱟᱱ ᱤᱭᱟᱹ ᱫᱩ ᱠᱩ ᱡᱟᱣᱨᱟᱜ ᱜᱮᱭᱟ ᱠᱩ ᱪᱮᱫ ᱠᱩ ᱦᱩᱭᱩᱜ ᱜᱮᱛᱮ?
ᱚᱸᱰᱮᱛᱚ ᱡᱟᱦᱟᱸᱭ ᱠᱚᱣᱟᱜ ᱡᱟᱹᱛᱤ ᱦᱳᱭ ᱫᱟᱞ ᱞᱟᱹᱜᱤᱫ ᱛᱮ ᱟᱨ ᱫᱚᱥᱟᱨ ᱫᱚ ᱦᱩᱭᱩᱜ ᱠᱟᱱᱟ ᱡᱟᱦᱟᱸᱭ ᱠᱚᱣᱟᱜ ᱚᱱᱟ ᱢᱳᱱᱥ ᱢᱟᱱᱥᱤᱠ ᱴᱟᱱᱥᱤᱠ ᱚᱱᱟ ᱜᱳ ᱵᱷᱟᱹᱨᱭᱟᱹ ᱠᱚᱛ ᱛᱟᱦᱮᱱᱟ ᱩᱱᱱᱚ ᱚᱱᱟ ᱫᱚ ᱩᱱ ᱚᱠᱛᱚ ᱠᱚ ᱮᱢᱟ ᱠᱚᱣᱟ
ᱦᱮᱸ ᱦᱮᱸ ᱦᱮᱸ ᱟᱹᱰᱤ ᱢᱚᱸᱡᱽ ᱵᱟᱰᱟᱭ ᱠᱟᱛᱮᱜ ᱠᱟᱨᱚᱱ ᱟᱞᱮ ᱠᱚᱢᱟ ᱵᱟᱞᱮ ᱵᱟᱰᱟᱭᱟ ᱥᱮ
ᱵᱟᱝᱼᱟ ᱡᱟᱦᱟᱸᱭ ᱠᱚ ᱡᱩᱫᱤ ᱡᱟᱦᱟᱱᱟᱜ ᱚᱥᱩᱵᱤᱫᱟ ᱜᱤᱛᱟᱭᱚᱸᱰᱮ ᱢᱟᱱᱮ ᱜᱮᱭᱟ ᱠᱚ ᱱᱚᱝᱠᱟ ᱫᱤᱱ ᱨᱮᱦᱚᱸ
ᱦᱮᱸ ᱦᱮᱸ ᱦᱮᱸ
ᱟᱫᱚ ᱩᱱᱫᱚ ᱡᱩᱫᱤ ᱚᱱᱟ ᱩᱱᱤ ᱵᱚᱸᱜᱟ ᱦᱚᱪᱚ ᱡᱟᱦᱟᱸᱭ ᱡᱩᱫᱤ ᱡᱟᱦᱟᱸᱭᱟᱜ ᱥᱚᱯᱷᱚᱞ ᱮᱱ ᱛᱟᱭᱟ ᱟᱫᱚ ᱩᱱᱫᱚ ᱚᱱᱟ ᱵᱩᱨᱩ ᱵᱚᱸᱜᱟ ᱫᱤᱱ ᱨᱮᱜᱮ ᱢᱤᱫ ᱫᱤᱱ ᱜᱮᱠᱚ ᱵᱚᱸᱜᱟᱭᱟ
ᱦᱮᱸ ᱦᱮᱸ ᱢᱚᱡ ᱜᱮ ᱟᱫᱚ ᱢᱤᱫ ᱫᱤᱱ ᱫᱚ ᱦᱟᱸᱜ ᱱᱤᱝᱠᱟᱱ ᱴᱟᱭᱤᱢ ᱨᱮ ᱪᱟᱞᱟᱜ ᱦᱩᱭᱩᱜᱼᱟ ᱡᱚᱠᱷᱚᱱ ᱫᱚᱠᱚ ᱵᱚᱸᱜᱟᱭᱟ ᱵᱩᱨᱩ ᱵᱚᱸᱜᱟ ᱦᱩᱭᱩᱜ ᱞᱮᱠᱷᱟᱱ ᱫᱤᱱ ᱪᱟᱞᱟᱜ ᱦᱩᱭᱩᱜᱼᱟ ᱫᱟᱬᱟᱱ ᱚᱱᱛᱮ ᱫᱚ
ᱦᱳᱭ ᱩᱱᱫᱚ ᱫᱚᱢᱮ ᱠᱚ ᱦᱤᱡᱩᱜᱼᱟ ᱟᱯᱮ ᱦᱟᱱᱛᱮ ᱤᱭᱟᱹ ᱠᱷᱚᱱᱟᱜ ᱦᱚᱸ ᱟᱹᱰᱤ ᱥᱟᱺᱜᱤᱧ ᱥᱟᱺᱜᱤᱧ ᱨᱮᱱ ᱦᱤᱡᱩᱜ ᱜᱮᱭᱟ ᱟᱨ ᱤᱱᱟᱹ ᱫᱚᱥᱟᱨ ᱦᱤᱞᱳᱜ ᱢᱟᱱᱮ ᱥᱚᱱᱤᱵᱟᱨ ᱦᱩᱭᱩᱜ ᱠᱟᱱᱟ ᱫᱚᱥᱟᱨ ᱦᱤᱞᱳᱜ ᱛᱚ ᱨᱚᱵᱤᱵᱟᱨ ᱦᱤᱞᱳᱜ ᱚᱸᱰᱮ ᱵᱟᱲᱟᱜᱷᱟᱴ ᱯᱟᱛᱟ ᱦᱩᱭᱩᱜᱼᱟ
ᱛᱟᱦᱚᱞᱮ ᱫᱚ ᱚᱸᱰᱮ ᱪᱟᱞᱟᱣ ᱞᱟᱦᱟ ᱨᱮᱫᱚ ᱛᱟᱦᱚᱞᱮ ᱪᱮᱫ ᱦᱚᱸ ᱵᱟᱝ ᱪᱚᱯ ᱦᱩᱭᱩᱜ ᱠᱟᱱᱟ
ᱵᱟᱝᱼᱟ ᱡᱚᱛᱚ ᱠᱤᱪᱷᱩ ᱡᱚᱢ ᱠᱟᱛᱮ ᱜᱮ ᱪᱟᱞᱟᱜ ᱦᱩᱭᱩᱜᱼᱟ ᱚᱱᱟ ᱨᱮᱭᱟᱜᱟ ᱫᱚ ᱚᱱᱟ ᱨᱮᱭᱟᱜ ᱫᱚ ᱯᱟᱞᱚᱱ-ᱢᱟᱞᱚᱱ ᱫᱚ ᱪᱮᱫ ᱦᱚᱸ ᱵᱟᱝᱼᱟ
ᱚ
ᱟᱫᱚ ᱱᱚᱝᱠᱟ ᱢᱟ ᱱᱚᱜᱼᱚᱭ ᱦᱚᱲ ᱠᱚ ᱪᱟᱞᱟᱜ ᱠᱟᱱᱟ ᱫᱟᱬᱟᱱᱠᱚ ᱪᱟᱞᱟᱜ ᱠᱟᱱᱟ ᱵᱚᱸᱜᱟ ᱦᱚᱪᱚ ᱥᱮ ᱚᱱᱠᱟ ᱤᱭᱟᱹ ᱫᱚ ᱵᱟᱝᱟ ᱟᱯᱮ ᱠᱚᱛᱚ ᱦᱤᱡᱩᱜ ᱟᱯᱮ ᱠᱷᱟᱞᱤ ᱫᱟᱬᱟᱱ ᱜᱮ
ᱦᱮᱸ ᱦᱮᱸ
ᱚᱱᱟ ᱫᱚ ᱵᱟᱭ ᱡᱟᱦᱟᱸᱭ ᱠᱚ ᱵᱚᱸᱜᱟ ᱦᱚᱪᱚᱭᱟ ᱡᱟᱦᱟᱸᱭ ᱠᱚ ᱜᱚ ᱵᱷᱟᱹᱨᱭ ᱛᱟᱦᱮᱱᱟ ᱩᱱᱠᱩ ᱫᱚ ᱚᱱᱟ ᱥᱮᱛᱟᱜ ᱵᱮᱞᱟ ᱵᱟᱠᱚ ᱡᱚᱢ ᱠᱟᱜᱼᱟ
ᱟᱨ ᱵᱟᱹᱠᱤ ᱵᱟᱫ ᱦᱚᱲ ᱫᱚ ᱱᱚᱨᱢᱟᱞ ᱞᱮᱠᱟ ᱜᱮᱠᱚ ᱪᱟᱞᱟᱜᱼᱟ
ᱟᱨ ᱛᱤᱱᱟᱹᱜ ᱜᱷᱟᱹᱲᱤᱡ ᱛᱤᱱᱟᱹᱜ ᱴᱟᱭᱤᱢ ᱫᱟᱹᱨᱤᱡ ᱚᱸᱰᱮ ᱫᱚ ᱛᱟᱦᱮᱱᱚᱜ ᱠᱟᱱᱟ ᱚᱱᱟ ᱠᱟᱹᱢᱤ ᱫᱚ
ᱚᱱᱟ ᱫᱚ ᱥᱮᱛᱟᱜ ᱠᱷᱚᱡᱟᱜ ᱠᱚ ᱵᱚᱸᱜᱟᱭᱟ ᱟᱨ ᱟᱴᱴᱟ ᱟᱴᱴᱟ ᱱᱚᱴᱟ ᱠᱷᱚᱱᱟᱜ ᱠᱚ ᱵᱚᱸᱜᱟᱭᱟ ᱟᱫᱚ ᱢᱤᱫ ᱥᱟᱨᱟᱫᱤᱱ ᱠᱚ ᱛᱟᱦᱮᱱ ᱜᱮᱭᱟ
ᱧᱤᱫᱟᱹ ᱩᱛᱟᱹᱨᱚᱜ ᱠᱟᱱᱟ ᱛᱟᱦᱚᱞᱮ ᱛᱚ
ᱦᱳᱭ ᱚᱸᱰᱮ ᱥᱮᱛᱟ ᱠᱷᱚᱡᱟᱜ ᱟᱫᱚ ᱦᱚᱲᱠᱚ ᱵᱩᱨᱩ ᱠᱚ ᱫᱮᱡᱚᱜᱼᱟ ᱟᱬᱜᱚᱱᱟᱠᱚ
ᱦᱮᱸ ᱦᱮᱸ
ᱪᱟᱞᱟᱜ ᱟᱠᱚ ᱵᱩᱨᱩ ᱠᱚ ᱫᱮᱡᱚᱜᱼᱟ ᱟᱬᱜᱚᱱᱟᱠᱚ ᱟᱨ ᱱᱤᱛᱚᱜ ᱨᱩᱣᱟᱹᱲᱟᱠᱚ ᱟᱨ ᱡᱟᱦᱟᱸᱭ ᱠᱚ ᱛᱟᱦᱮᱱ ᱫᱚ ᱩᱱᱠᱩ ᱤᱭᱟᱹ ᱠᱚ ᱪᱟᱞᱟᱜᱼᱟ ᱡᱟᱦᱟᱸ ᱨᱮ ᱵᱟᱲᱟᱟᱜᱷᱟᱴ ᱦᱩᱭᱩᱜᱼᱟ ᱯᱟᱛᱟ ᱚᱸᱰᱮ ᱠᱚ ᱪᱟᱞᱟᱜᱼᱟ ᱚᱸᱰᱮ ᱧᱤᱫᱟᱹ ᱠᱚ ᱟᱸᱜᱟᱭᱟ
ᱦᱮᱸ ᱦᱮᱸ ᱦᱮᱸ
ᱟᱨ ᱵᱟᱲᱟ ᱜᱷᱟᱴ ᱤᱭᱟᱹ ᱨᱮᱫᱚ ᱡᱚᱛᱚ ᱞᱮᱠᱟᱜᱮ ᱥᱟᱱᱛᱟᱲᱟᱜ ᱧᱟᱢᱚᱜᱼᱟ ᱢᱟᱱᱮ ᱠᱤᱛᱟᱹᱵ ᱟᱨ ᱠᱚ ᱥᱟᱹᱲᱤ